ᱦᱮᱸ ᱜᱚᱢᱠᱮ ᱡᱚᱦᱟᱨ ᱜᱮ
ᱦᱳᱭ ᱜᱚᱝᱠᱮ ᱢᱟ ᱡᱚᱦᱟᱨ ᱜᱮ
ᱛᱟᱦᱚᱞᱮ ᱜᱚᱝᱠᱮ ᱪᱮᱫ ᱠᱚᱵ ᱪᱤᱠᱟᱹ ᱵᱟᱲᱟᱭᱮᱫᱟ
ᱱᱚᱜ ᱚᱭ ᱜᱚᱝᱠᱮ ᱡᱚᱢ ᱵᱟᱲᱟ ᱠᱟᱛᱮᱜ ᱚᱲᱟᱜ ᱥᱮᱫ ᱨᱮᱜᱮ ᱫᱩᱲᱩᱵ ᱵᱟᱲᱟ ᱦᱩᱭ ᱟᱠᱟᱱᱟ
ᱟᱹᱰᱤ ᱱᱟᱯᱟᱭ ᱠᱟᱛᱷᱟ ᱛᱟᱦᱚᱞᱮ ᱵᱮᱥ ᱵᱟᱲᱟᱭ ᱜᱮᱭᱟ ᱵᱮᱱ ᱛᱚ
ᱦᱳᱭ ᱵᱮᱥ ᱵᱟᱲᱟ ᱜᱮ ᱟᱹᱵᱤᱱ ᱜᱮ ᱚᱠᱟᱞᱮ ᱞᱮᱠᱟ
ᱟᱹᱞᱤᱧ ᱦᱚᱸ ᱱᱤᱛᱚᱜᱜ ᱫᱚ ᱱᱚᱜᱚᱭ ᱱᱟᱯᱟᱭ ᱜᱮ ᱢᱮᱱᱟᱜ ᱞᱤᱧᱟᱹ ᱪᱟᱥᱵᱟᱥ ᱠᱟᱹᱢᱤ ᱠᱚ ᱦᱩᱭᱩᱜ ᱠᱟᱱᱟ ᱚᱱᱟ ᱠᱚᱨᱮᱜᱮ ᱠᱟᱹᱢᱤ ᱡᱷᱟᱢᱮᱞᱟ ᱨᱮ ᱢᱮᱱᱟᱜ ᱞᱤᱧᱟᱹ
ᱚ ᱦᱮᱸ ᱱᱤᱭᱟᱹ ᱥᱚᱢᱚᱭ ᱢᱟᱛᱚ ᱪᱟᱥᱼᱵᱟᱥ ᱨᱮᱱᱟᱜ ᱜᱮ ᱠᱟᱹᱢᱤ ᱠᱟᱱ ᱛᱟᱵᱚᱱᱟ ᱡᱚᱛᱚ ᱦᱚᱲᱟᱜ ᱜᱮ ᱛᱟᱨᱯᱚᱨᱮ ᱟᱹᱵᱤᱱ ᱫᱚ ᱱᱟᱯᱟᱭ ᱵᱟᱲᱟ ᱜᱮ ᱥᱮ ᱚᱠᱟᱞᱮᱠᱟ
ᱦᱳᱭ ᱦᱳᱭ ᱟᱹᱞᱤᱧ ᱫᱚ ᱱᱟᱯᱟᱭ ᱵᱟᱲᱟ ᱜᱮ ᱢᱮᱱᱟᱜ ᱞᱤᱧᱟᱹ ᱟᱨ ᱜᱚᱢᱠᱮ ᱞᱟᱹᱭᱼᱮᱫ ᱠᱟᱱ ᱫᱚᱞᱤᱧ ᱟᱸᱡᱚᱢ ᱟᱵᱮᱱ ᱜᱚᱢᱠᱮ?
ᱦᱮᱸ ᱞᱟᱹᱭ ᱵᱤᱱ ᱢᱟ
ᱟᱨ ᱪᱟᱥ ᱠᱟᱹᱢᱤ ᱫᱚ ᱛᱤᱱᱟᱹᱜ ᱥᱟᱺᱜᱤᱧ ᱠᱮᱫᱟ ᱵᱮᱱ
ᱪᱟᱥ ᱠᱟᱹᱢᱤ ᱫᱚ ᱱᱚᱜᱼᱚᱭ ᱛᱚᱞᱟ ᱠᱚ ᱜᱤᱰᱤ ᱦᱩᱭ ᱟᱠᱟᱱᱟ ᱮᱵᱟᱨᱮ ᱥᱮᱨᱢᱟ ᱡᱟᱹᱲᱤ ᱠᱚᱦᱚᱸ ᱛᱚ ᱵᱟᱹᱫᱽ ᱠᱷᱮᱛ ᱠᱚᱨᱮ ᱫᱟᱜ ᱠᱚᱢᱟ ᱴᱷᱤᱠ ᱴᱷᱟᱠ ᱟᱨᱣᱨᱤ ᱦᱩᱭᱩᱜ ᱛᱚ ᱟᱨ ᱚᱱᱟ ᱛᱚᱞᱟ ᱠᱚᱦᱚᱸ ᱴᱷᱤᱠ ᱴᱷᱟᱠ ᱟᱹᱣᱨᱤ ᱦᱟᱨᱟᱜᱼᱟ ᱱᱮᱜᱼᱮ ᱟᱨᱟᱢᱵᱚ ᱦᱩᱭ ᱠᱟᱱᱟ ᱟᱨᱠᱤ
ᱦᱳᱭ ᱦᱳᱭ ᱮᱠᱫᱚᱢ ᱚᱱᱠᱟ ᱜᱮ ᱜᱚᱝᱠᱮ ᱟᱨ ᱟᱞᱚ ᱵᱮᱱ ᱞᱟᱹᱭᱟ ᱪᱟᱸᱫᱚ ᱵᱚᱸᱜᱟ ᱜᱮ ᱦᱟᱜ ᱪᱤᱠᱟᱹᱭᱮᱫ ᱵᱚᱱᱟᱭ
ᱟᱪᱪᱷᱟ ᱟᱫᱚ ᱱᱚᱣᱟ ᱫᱚ ᱚᱦᱚᱵᱤᱱ ᱞᱟᱹᱭ ᱠᱮᱭᱟ ᱦᱮᱸ ᱥᱮ ᱵᱟᱝ ᱪᱮᱫ ᱦᱚᱸ ᱪᱤᱱᱤᱠᱟᱹ ᱛᱮᱱᱟᱜ ᱵᱟᱹᱱᱩᱜ ᱟᱹᱱᱤᱡᱼᱟ ᱦᱳᱭ ᱪᱟᱸᱫᱳ ᱵᱚᱸᱜᱟ ᱡᱩᱫᱤ ᱥᱮᱨᱢᱟ ᱡᱟᱹᱲᱤᱭᱟᱵᱚᱱ ᱠᱷᱟᱱᱮ ᱮᱜ ᱱᱟᱯᱟᱭ ᱴᱷᱤᱠ ᱪᱟᱥᱵᱟᱥ ᱠᱚ ᱦᱩᱭᱩᱜ ᱛᱟᱵᱚᱱᱟ ᱟᱨ ᱵᱟᱝᱠᱷᱟᱱ ᱫᱚ ᱪᱤᱠᱟᱹᱭᱟᱵᱤᱱ ᱢᱟ ᱞᱟᱹᱭ ᱵᱤᱱ
ᱦᱳᱭ ᱦᱳᱭ ᱦᱳᱭ
ᱟᱠᱟᱞ ᱢᱟᱭ ᱛᱚ ᱠᱚᱨᱟᱣ ᱠᱤᱪᱷᱩ ᱵᱟ. ᱱᱩᱜ ᱦᱮᱸ ᱞᱟᱹᱭ ᱵᱤᱱ
ᱛᱚ ᱛᱚ ᱱᱚᱣᱟ ᱦᱩᱰᱤᱧ ᱢᱟᱪᱷᱟ ᱜᱟᱯᱟᱞᱢᱟᱨᱟᱣ ᱫᱚ ᱠᱟᱹᱴᱤᱡ ᱦᱩᱰᱤᱧ ᱦᱩᱰᱤᱧ ᱜᱮᱞᱟᱝ ᱨᱚᱯᱚᱲᱟ ᱦᱮᱸ ᱥᱮ ᱪᱮᱫ
ᱟᱪᱪᱷᱟ ᱦᱳᱭ ᱨᱚᱯᱚᱲ ᱢᱟᱛᱚ ᱞᱮᱠᱷᱟᱱ ᱛᱚ ᱵᱷᱟᱜᱤᱜᱼᱟ
ᱦᱳᱭ ᱦᱳᱭ ᱛᱚ ᱟᱵᱮᱱ ᱴᱷᱮᱱ ᱟᱹᱞᱤᱧᱟᱜ ᱠᱩᱠᱞᱤ ᱡᱮ ᱟᱵᱚᱣᱟᱜ ᱯᱟᱹᱦᱤᱞᱟᱜ
ᱟᱪᱪᱷᱟ
ᱞᱟᱠᱪᱟᱨ ᱟᱨ ᱱᱤᱛᱚᱜ ᱟᱜ ᱞᱟᱠᱪᱟᱨ ᱪᱮᱛᱟᱱ ᱨᱮ ᱟᱵᱮᱱ ᱡᱟᱦᱱᱟᱜ ᱚᱱᱠᱟᱱᱟᱜ ᱵᱷᱮᱜᱟᱨ ᱠᱚ ᱥᱮ ᱥᱩᱫᱷᱨᱟᱹᱣ ᱟᱠᱟᱱ ᱚᱱᱠᱟᱱᱟᱜ ᱟᱵᱮᱱ ᱵᱮᱱ ᱧᱮᱞ ᱧᱟᱢ ᱮᱫᱟ
ᱟᱪᱪᱷᱟ ᱟᱹᱵᱤᱱ ᱵᱤᱱ ᱞᱟᱹᱭ ᱠᱮᱫᱟ ᱞᱟᱦᱟ ᱛᱮᱱᱟᱜ ᱡᱟᱦᱟᱸ ᱞᱟᱠᱪᱟᱨ ᱠᱚ ᱟᱨ ᱱᱤᱛᱚᱜ ᱟᱜ ᱱᱟᱦᱟᱜ ᱞᱟᱠᱪᱟᱨ ᱠᱟᱞᱪᱟᱨ ᱠᱚ ᱚᱱᱟ ᱨᱮᱱᱟᱜ ᱵᱮᱯᱟᱨ ᱠᱤᱱ ᱞᱟᱹᱭ ᱦᱩᱪᱩᱭ ᱫᱟ ᱛᱚ ᱚᱱᱟ ᱡᱩᱫᱤ ᱵᱤᱱ ᱚᱱᱟ ᱦᱳᱭ ᱚᱱᱟ ᱡᱩᱫᱤ ᱵᱤᱱ ᱧᱮᱞᱟ ᱞᱟᱦᱟ ᱚᱱᱛᱮᱱᱟᱜ ᱡᱟᱦᱟᱸ ᱠᱟᱞᱪᱟᱨ ᱠᱚ ᱛᱟᱦᱮᱸ ᱠᱟᱱᱟ ᱟᱨ ᱱᱤᱛᱚᱜ-ᱟᱜ ᱡᱟᱦᱟᱸ ᱠᱟᱞᱪᱟᱨ ᱚᱱᱟ ᱢᱟ ᱟᱹᱰᱤ ᱛᱮᱫ ᱜᱮ ᱟᱹᱨᱩ ᱯᱷᱮᱨᱟᱣ ᱟᱠᱟᱱᱟ ᱡᱮᱞᱮᱠᱟ ᱡᱩᱫᱤ ᱵᱮᱱ ᱧᱮᱞᱟ ᱯᱳᱭᱞᱳ ᱠᱟᱞᱪᱟᱨ ᱞᱮᱠᱟᱛᱮᱫᱚ ᱧᱮᱞᱚᱜᱚᱜ-ᱟ ᱡᱮ ᱦᱚᱨᱚᱜ ᱵᱟᱸᱫᱮ ᱦᱚᱨᱚᱜ ᱵᱟᱸᱫᱮ ᱡᱮ ᱡᱩᱫᱤ ᱵᱤᱱ ᱧᱮᱞᱟ ᱟᱵᱚ ᱡᱟᱦᱟᱸ ᱴᱨᱮᱰᱤᱥᱮᱱ ᱦᱚᱨᱚᱜ ᱵᱟᱸᱫᱮ ᱠᱚ ᱛᱚ ᱚᱱᱟ ᱫᱚ ᱢᱮᱱᱟᱜ ᱟᱻ ᱟᱹᱰᱤ ᱛᱮᱫ ᱜᱮ ᱟᱹᱨᱩᱯᱷᱮᱨᱟᱣ ᱠᱟᱱᱟ ᱱᱟᱦᱟᱜ ᱢᱟᱱᱮ ᱞᱟᱦᱟᱛᱮ ᱡᱮᱢᱚᱱ ᱟᱻ ᱫᱷᱩᱛᱤ ᱯᱟᱹᱧᱪᱤ ᱥᱟᱹᱲᱤ ᱠᱚᱵᱚ ᱵᱮᱵᱚᱦᱟᱨᱮᱫ ᱠᱟᱱ ᱛᱟᱦᱮᱸ ᱠᱟᱱᱟ ᱢᱮᱱᱠᱷᱟᱱ ᱱᱟᱦᱟᱜ ᱨᱮᱫᱚ ᱚᱱᱟ ᱫᱚ ᱟᱹᱰᱤ ᱜᱟᱱ ᱜᱮ ᱟᱹᱨᱩᱯᱷᱮᱨᱟᱣ ᱠᱟᱱᱟ ᱪᱮ ᱱᱮᱛᱟᱨ ᱫᱚ ᱮᱴᱟᱜ ᱡᱟᱹᱛᱤ ᱠᱚᱣᱟᱜ ᱚᱨᱥᱚᱝ ᱯᱟᱲᱟᱣ ᱟᱠᱟᱱᱟ ᱡᱮ ᱥᱩᱴ ᱠᱚ ᱵᱩᱴ ᱠᱚ ᱟᱛᱮᱫ ᱢᱤᱫᱴᱟᱝ ᱥᱤᱥᱴᱮᱢ ᱦᱮᱡ ᱟᱠᱟᱱᱟ ᱟᱨᱠᱤ
ᱦᱳᱭ ᱦᱳᱭ ᱦᱳᱭ
ᱟᱨ ᱚᱱᱟ ᱥᱟᱶᱛᱮ ᱡᱩᱫᱤ ᱵᱤᱱ ᱧᱮᱞᱟ ᱟᱵᱚᱱᱟᱜ ᱠᱟᱞᱪᱟᱨ ᱨᱮᱫᱚ ᱡᱟᱦᱟᱸ ᱮᱱᱮᱡ ᱥᱮᱨᱮᱧ ᱢᱮᱱᱟᱜ ᱟᱠᱟᱫᱟ ᱥᱮ ᱮᱱᱮᱡ ᱥᱮᱨᱮᱧ ᱠᱷᱮᱛᱨᱮ ᱨᱮᱦᱚᱸ ᱟᱹᱰᱤ ᱜᱟᱱ ᱛᱚᱯᱷᱟᱛ ᱦᱮᱡ ᱟᱠᱟᱱᱟ ᱢᱟᱱᱮ ᱵᱷᱮᱜᱟᱨ ᱦᱮᱡ ᱟᱠᱟᱱᱟ ᱡᱮ ᱞᱟᱦᱟᱛᱮ ᱛᱚ ᱮᱱᱮᱡ ᱡᱩᱫᱤ ᱵᱮᱱ ᱧᱮᱞᱟ ᱢᱟᱱᱮ ᱢᱤᱫ ᱞᱮᱛᱟᱲ ᱜᱮ ᱫᱚᱝ ᱞᱟᱜ ᱞᱟᱜᱽᱲᱮ ᱵᱟᱦᱟ ᱥᱚᱨᱦᱟᱭ ᱚᱱᱟ ᱠᱚᱫᱚ ᱢᱟᱱᱮ ᱞᱤᱢᱤᱴ ᱨᱮ ᱮᱱᱮᱡ ᱛᱟᱦᱮᱸ ᱠᱟᱱᱟ ᱢᱮᱱᱠᱷᱟᱱ ᱱᱤᱛᱳ ᱟᱜ ᱪᱮᱫ ᱪᱤᱠᱟᱹ ᱠᱟᱱᱟ ᱱᱟᱦᱟᱜ ᱚᱠ ᱱᱟᱦᱟᱜ ᱚᱠᱛᱚ ᱨᱮᱫᱚ ᱢᱟᱱᱮ ᱚᱱᱟ ᱠᱚ ᱡᱚᱛᱚ ᱢᱤᱠᱥ ᱢᱤᱠᱥ ᱵᱚᱞᱛᱮ ᱪᱮᱫ ᱞᱮᱠᱟ ᱢᱟᱥᱮ ᱞᱟᱹᱭᱵᱤᱱ ᱚᱱᱟ ᱪᱷᱟᱯᱚᱞ ᱮᱱᱮᱡ ᱠᱚ ᱥᱤᱨᱡᱟᱹᱣ ᱠᱮᱭᱟ ᱥᱮ ᱱᱚᱣᱟ ᱠᱚᱜᱮ
ᱧᱮᱞ ᱠᱟᱱᱟ ᱵᱷᱮᱜᱟᱨ ᱢᱚᱦᱟ
ᱮᱠᱫᱚᱢ ᱮᱠᱫᱚᱢ ᱢᱟᱱᱮ ᱟᱵᱮᱱ ᱵᱮᱱ ᱞᱟᱹᱭ ᱦᱚᱪᱚᱭᱮᱫᱟ ᱡᱮ ᱡᱚᱛᱚ ᱢᱮᱥᱟ ᱟᱠᱟᱱᱟ
ᱦᱳᱭ ᱢᱟᱱᱮ ᱢᱮᱥᱟᱣ ᱠᱟᱱᱟ ᱢᱟᱱᱮ ᱞᱟᱦᱟ ᱛᱮᱱᱟᱜ ᱫᱚ ᱵᱷᱮᱜᱟᱨ ᱵᱷᱮᱜᱟᱨ ᱛᱟᱦᱮᱸ ᱠᱟᱱᱟ ᱢᱮᱱᱠᱷᱟᱱ ᱱᱤᱛᱚᱜ-ᱟ ᱫᱚ ᱡᱚᱛᱚ ᱚᱱᱟ ᱢᱤᱠᱥ ᱨᱮᱠᱚ ᱟᱜᱩ ᱩᱛᱟᱹᱨ ᱟᱠᱟᱫᱟ
ᱮᱠᱫᱚᱢ ᱟᱹᱰᱤ ᱟᱹᱰᱤ ᱥᱟᱨᱦᱟᱣ ᱜᱚᱢᱠᱮ ᱟᱵᱮᱱ ᱱᱚᱣᱟ ᱨᱮᱱᱟᱜ ᱛᱮᱞᱟ ᱮᱢ ᱞᱟᱹᱜᱤᱫ ᱛᱮ ᱛᱳ ᱜᱚᱝᱠᱮ ᱱᱚᱜ-ᱚᱭ ᱡᱮ ᱟᱵᱚᱣᱟᱜ ᱵᱟᱦᱟ ᱥᱚᱦᱨᱟᱭ ᱠᱟᱨᱟᱢ ᱥᱮ ᱯᱟᱛᱟ ᱠᱚ ᱢᱮᱱᱟᱜ ᱛᱟᱵᱚᱱᱟ
ᱟᱪᱪᱷᱟ
ᱟᱪᱪᱷᱟ ᱟᱵᱮᱱ ᱛᱚ ᱵᱟᱲᱟᱭᱟᱵᱚᱱ ᱡᱮ ᱟᱵᱚᱣᱟᱜ ᱦᱟᱹᱛᱤ ᱞᱮᱠᱟᱱ ᱯᱚᱨᱚᱵᱽ ᱡᱟᱦᱟᱸ ᱫᱚ ᱥᱚᱨᱦᱟᱭ ᱵᱚᱱ ᱢᱮᱛᱟᱜ ᱠᱟᱱ
ᱟᱪᱪᱷᱟ
ᱛᱚ ᱚᱱᱟ ᱤᱫᱤ ᱠᱟᱛᱮ ᱟᱵᱮᱱ ᱡᱩᱫᱤ ᱦᱩᱰᱤᱧ ᱢᱟᱪᱷᱟ ᱛᱮᱵᱮᱱ ᱞᱟᱹᱭ ᱟᱹᱞᱤᱧ ᱠᱮᱭᱟ ᱛᱚ ᱟᱹᱰᱤᱜᱮ ᱱᱟᱯᱟᱭ ᱠᱚᱜ-ᱟ
ᱟᱪᱪᱷᱟ ᱱᱚᱣᱟ ᱡᱟᱦᱟᱸᱵᱤᱱ ᱞᱟᱹᱭ ᱠᱮᱜ-ᱟ ᱡᱮ ᱦᱟᱹᱛᱤ ᱞᱮᱠᱟᱱ ᱥᱚᱨᱦᱟᱭ ᱯᱚᱨᱚᱵᱽ ᱱᱚᱣᱟ ᱫᱚ ᱦᱟᱹᱛᱤ ᱞᱮᱠᱟᱱ ᱫᱚ ᱮᱭ ᱠᱟᱨᱚᱱ ᱛᱮᱠᱚ ᱢᱮᱛᱟᱜ ᱠᱟᱱᱟ ᱡᱮ ᱱᱚᱣᱟ ᱫᱚ ᱟᱵᱚ ᱥᱟᱱᱛᱟᱲ ᱥᱟ ᱠᱚᱣᱟᱜ ᱫᱚ ᱡᱷᱚᱛᱚ ᱠᱷᱚᱱᱟᱜ ᱢᱟᱨᱟᱝ ᱯᱚᱨᱚᱵᱽ ᱠᱟᱱᱟ ᱦᱮᱸ ᱥᱮ᱾ ᱱᱚᱣᱟ ᱫᱚ ᱮᱠᱪᱩᱭᱮᱞᱤ ᱥᱚᱨᱦᱟᱭ ᱪᱟᱸᱫᱳ ᱨᱮᱜᱮ ᱢᱮᱱᱟᱜᱼᱟ ᱱᱚᱣᱟ ᱫᱚ᱾ ᱟᱫᱚ ᱴᱚᱴᱷᱟ ᱯᱤ ᱚᱱᱩᱡᱟᱭᱤ ᱢᱟᱱᱮ ᱜᱚᱴᱟ ᱫᱚ ᱢᱤᱫ ᱥᱟᱶ ᱛᱮᱫᱚ ᱵᱟᱠᱚ ᱢᱟᱱᱟᱣᱟ᱾ ᱟᱸ ᱢᱟᱱᱮ ᱵᱤᱵᱷᱤᱱᱱᱚ ᱴᱮᱴ ᱠᱚᱨᱮ ᱴᱚᱴᱷᱟ ᱠᱚᱨᱮ ᱟᱞᱟᱫᱟ ᱟᱞᱟᱫᱟ ᱠᱚ ᱢᱟᱱᱟᱣᱟ᱾ ᱢᱮᱱᱠᱷᱟᱱ ᱱᱚᱣᱟ ᱵᱮᱝᱜᱚᱞ ᱨᱮᱫᱚ ᱡᱟᱹᱥᱛᱤ ᱡᱟᱹᱥᱛᱤ ᱠᱟᱭᱛᱮ ᱧᱮᱞᱚᱜᱚᱜᱼᱟ᱾ ᱡᱮ ᱱᱚᱣᱟ ᱫᱤᱠᱩ ᱠᱚᱣᱟᱜ ᱡᱟᱦᱟᱸ ᱠᱟᱞᱤ ᱯᱩᱡᱟᱹ ᱚᱢᱵᱽᱟᱵᱽᱟᱹᱭᱥᱟᱹ ᱠᱚ ᱢᱮᱛᱟᱜ ᱠᱟᱱᱟ᱾ ᱚᱱᱟ ᱨᱮᱱᱟᱜ ᱠᱚ ᱢᱟᱱᱟᱣᱟ, ᱚᱱᱟ ᱫᱚ ᱵᱟᱝᱠᱷᱟᱱ ᱧᱮᱞᱚᱜ ᱠᱟᱱᱟ᱾ ᱡᱮ ᱟᱵᱚ ᱵᱚᱱ ᱯᱩᱛᱷᱤ ᱠᱚᱨᱮ ᱠᱤᱢᱵᱟ ᱟ ᱦᱟᱱᱛᱮ ᱮᱴᱟᱜ ᱮᱥᱴᱮᱴ ᱩᱲᱤᱥᱟ ᱡᱷᱟᱲᱠᱷᱚᱸᱰ ᱥᱮᱫ ᱵᱚᱱ ᱧᱮᱞᱟ᱾ ᱚᱱᱛᱮ ᱫᱚ ᱥᱚᱦᱚᱨᱟᱭ ᱠᱚᱫᱚ ᱢᱚᱬᱮ ᱢᱟᱦᱟ ᱠᱚ ᱢᱟᱱᱟᱣᱟ᱾ ᱢᱮᱱᱠᱷᱟᱱ ᱟᱵᱚ ᱵᱮᱝᱜᱚᱞ ᱨᱮᱫᱚ ᱡᱟᱹᱥᱛᱤ ᱠᱟᱭᱛᱮ ᱯᱮ ᱢᱟᱦᱟ ᱠᱚ ᱢᱟᱱᱟᱣᱟ᱾ ᱯᱮ ᱢᱟᱦᱟ ᱫᱚ ᱪᱮᱫ ᱞᱮᱠᱟ? ᱚᱱᱟ ᱫᱚᱵᱤᱱ ᱧᱮᱞᱟ, ᱡᱮ ᱡᱮᱦᱤᱞᱳᱜ ᱚᱢᱵᱽᱟ ᱵᱚᱭᱥᱟ ᱢᱟᱱᱮ ᱠᱟᱹᱞᱤᱯᱩᱡᱟᱹ ᱧᱩᱨᱩᱜ ᱠᱟᱱᱟ᱾ ᱩᱱᱞᱳᱜ ᱫᱚ ᱜᱟᱹᱭ ᱠᱚ ᱡᱟᱜᱟᱣ᱾ ᱚᱱᱟ ᱫᱚᱥ ᱥᱟᱨ ᱦᱤᱞᱳᱜ ᱫᱚ ᱦᱟᱜ ᱡᱤᱨᱟᱹᱜ ᱟᱠᱚ᱾ ᱴᱷᱤᱠᱜᱮᱭᱟ, ᱚᱱᱟ ᱫᱚᱥᱟᱨ ᱢᱟᱦᱟ ᱫᱚ ᱦᱩᱭᱩᱜ ᱠᱟᱱᱟ᱾ ᱢᱟᱱᱮ ᱯᱮ ᱢᱟᱦᱟ ᱨᱮ ᱡᱟᱦᱟᱸ ᱩᱱᱞᱳᱜᱷ ᱛᱳ ᱰᱟᱹᱝᱨᱤ ᱠᱚ ᱠᱷᱩᱱᱴᱟᱹᱣ ᱠᱚᱣᱟ᱾ ᱵᱟᱥ ᱚᱱᱠᱟ ᱦᱩᱭᱩᱜ ᱠᱟᱱᱟ ᱱᱚᱣᱟ ᱟᱵᱚ ᱵᱮᱝᱜᱚᱞ ᱨᱮᱱᱟᱜ ᱫᱚ ᱚᱱᱠᱟ ᱢᱟᱱᱮ ᱧᱮᱞᱚᱜᱚᱜ ᱠᱟᱱᱟ ᱡᱟᱹᱥᱛᱤ ᱠᱟᱭᱛᱮ ᱟᱨᱠᱤ᱾ ᱦᱟᱱᱛᱮ ᱩᱲᱤᱥᱥᱟ ᱡᱷᱟᱲᱠᱷᱚᱸᱰ ᱥᱮᱱ ᱫᱚ ᱟᱞᱟᱫᱟ, ᱦᱟᱱᱛᱮ ᱫᱚ ᱢᱚᱬᱮ ᱫᱤᱱ ᱫᱷᱚᱨᱮ ᱠᱚ ᱢᱟᱱᱟᱣᱟ ᱠᱚ᱾
ᱦᱳᱭ ᱛᱚ ᱜᱚᱢᱠᱮ ᱟᱹᱰᱤ ᱟᱹᱰᱤ ᱥᱟᱨᱦᱟᱣ ᱟᱵᱮᱱ ᱱᱚᱜᱼᱚᱭ ᱡᱮ ᱛᱮᱞᱟ ᱵᱮᱱ ᱮᱢ ᱠᱮᱫᱟ᱾
ᱦᱳᱭ ᱦᱳᱭ
ᱛᱚ ᱜᱚᱢᱠᱮ ᱟᱵᱮᱱ ᱴᱷᱮᱱ ᱟᱨ ᱢᱤᱫᱴᱮᱱ ᱠᱩᱠᱞᱤ ᱞᱤᱧ ᱫᱚᱦᱚᱭᱮᱫᱟ᱾ ᱡᱟᱦᱟᱸ ᱫᱚ ᱟᱵᱚᱣᱟᱜ ᱵᱟᱦᱟ
ᱟᱪᱪᱷᱟ
ᱵᱟᱦᱟ ᱯᱚᱨᱚᱵᱽ, ᱚᱱᱟ ᱤᱫᱤ ᱠᱟᱛᱮ ᱟᱵᱮᱱ ᱵᱮᱱ ᱞᱟᱹᱭ ᱫᱟᱲᱮ ᱞᱤᱧᱟᱹ ᱦᱩᱰᱤᱧ ᱢᱟᱪᱷᱟᱛᱮ᱾
ᱟᱪᱪᱷᱟ ᱟᱹᱵᱤᱱ ᱡᱩᱫᱤ ᱵᱤᱱ ᱧᱮᱞᱟ, ᱱᱚᱜᱼᱚᱭ ᱵᱟᱦᱟ ᱵᱟᱦᱟ ᱯᱚᱨᱚᱵᱽ ᱫᱚ ᱥᱟᱱᱛᱟᱲᱟᱜ ᱮᱠᱪᱩᱭᱮᱞᱤ ᱢᱤᱫᱴᱮᱱ ᱢᱟᱱᱮᱥ ᱥᱮᱨᱢᱟ ᱯᱟᱹᱭᱞᱟᱹ ᱨᱮᱱᱟᱜ ᱢᱟᱱᱮ ᱮᱠᱵᱟᱨᱮ ᱡᱚᱠᱷᱚᱱ ᱱᱟᱣᱟ ᱥᱮᱨᱢᱟ ᱦᱤᱡᱩᱜᱼᱟ ᱛᱚᱠᱷᱚᱱ ᱫᱚ ᱱᱚᱣᱟ ᱵᱟᱦᱟ ᱠᱚ ᱯᱚᱨᱚᱵᱽᱚᱜᱼᱟ ᱴᱷᱤᱠᱜᱮᱭᱟ᱾ ᱱᱚᱣᱟ ᱵᱟᱦᱟ ᱯᱚᱨᱚᱵᱽ ᱫᱚ ᱦᱩᱭᱩᱜ ᱠᱟᱱᱟ ᱡᱟᱹᱥᱛᱤ ᱠᱟᱭᱛᱮ ᱯᱮ ᱫᱤᱱ ᱠᱚ ᱢᱟᱱᱟᱣᱟ᱾ ᱡᱟᱦᱟᱸ ᱫᱚᱠᱚ ᱢᱮᱛᱟᱜ ᱠᱟᱱᱟ ᱩᱢ ᱢᱟᱦᱟ, ᱥᱟᱹᱨᱫᱤ ᱢᱟᱦᱟ ᱟᱨ ᱵᱟᱥᱠᱮ ᱢᱟ ᱴᱷᱤᱠᱜᱮᱭᱟ᱾ ᱱᱚᱝᱠᱟ ᱜᱮ ᱢᱟᱱᱮ ᱡᱮ ᱩᱢ ᱢᱟᱦᱟ ᱨᱮᱫᱚ ᱱᱚᱝᱠᱟ ᱵᱚᱸᱜᱟ ᱵᱩᱨᱩ ᱠᱚ ᱦᱩᱭᱩᱜ ᱟ ᱟᱨ ᱥᱟᱹᱨᱫᱤ ᱢᱟᱦᱟ ᱨᱮᱦᱚᱸ ᱵᱚᱸᱜᱟ ᱵᱩᱨᱩ ᱠᱚ ᱦᱩᱭᱩᱜᱼᱟ᱾ ᱢᱟᱱᱮ ᱩᱱᱫᱚ ᱱᱚᱜ-ᱚᱭ ᱡᱟᱦᱮᱨ ᱦᱩᱭᱩᱜᱼᱟ, ᱢᱟᱱᱮ ᱚᱱᱠᱟ ᱠᱟᱛᱮ ᱛᱮᱫ ᱢᱤᱫᱴᱮᱱ ᱢᱟᱱᱮ ᱵᱟᱨ ᱫᱤᱱ ᱜᱮ ᱵᱚᱸᱜᱟ ᱵᱩᱨᱩ ᱫᱚ ᱦᱩᱭᱩᱜᱼᱟ ᱟᱨ ᱡᱟᱦᱟᱸ ᱯᱮ ᱫᱤᱱ ᱱᱟ ᱟᱨ ᱫᱤᱱ ᱱᱚᱣᱟ ᱫᱚ ᱦᱩᱭᱩᱜ ᱠᱟᱱᱟ ᱵᱟᱥᱠᱮ ᱥᱮ ᱡᱟᱞᱮ ᱢᱟᱦᱟ ᱠᱚ ᱢᱮᱛᱟᱜ ᱠᱟᱱᱟ᱾ ᱩᱱ ᱫᱚᱠᱚ ᱢᱟᱱᱟᱣᱟ ᱟᱨ ᱱᱚᱣᱟ ᱵᱟᱦᱟ ᱵᱟᱦᱟ ᱯᱚᱨᱚᱵᱽ ᱨᱮᱫᱚ ᱢᱟᱱᱮ ᱥᱟᱱᱟᱢ ᱢᱟᱱᱮ ᱡᱟᱶᱟᱭ ᱥᱮ ᱜᱚᱝ ᱟᱠᱟᱱ ᱠᱩᱲᱤ ᱜᱤᱫᱽᱨᱟᱹ ᱠᱚ ᱢᱤᱥᱨᱟ ᱠᱚ ᱱᱮᱣᱛᱟ ᱟᱹᱜᱩ ᱦᱩᱭᱩᱜᱼᱟ᱾ ᱩᱱᱠᱩ ᱠᱚ ᱟᱛᱮ ᱠᱷᱩᱵ ᱡᱟᱸᱠ ᱡᱚᱢᱚᱠ ᱛᱮᱜᱮ ᱱᱚᱣᱟ ᱵᱟᱦᱟ ᱯᱚᱨᱚᱵᱽ ᱫᱚ ᱢᱟᱱᱟᱣ ᱦᱩᱭᱩᱜᱼᱟ ᱟᱨᱠᱤ᱾
ᱦᱳᱭ ᱦᱳᱭ ᱛᱚ ᱟᱹᱞᱤᱧ ᱟᱹᱞᱤᱧ ᱞᱤᱧ ᱢᱚᱱᱮᱭᱮᱫᱟ, ᱱᱚᱜ-ᱚᱭ ᱡᱮ ᱵᱟᱦᱟ ᱯᱚᱨᱚᱵᱽ ᱥᱮ ᱵᱟᱦᱟ ᱟᱵᱚ ᱵᱚᱱ ᱢᱟᱱᱟᱣᱮᱫ ᱠᱟᱱᱟ᱾ ᱱᱚᱣᱟ ᱨᱮᱱᱟᱜ ᱢᱩᱞ ᱩᱫᱽᱫᱮᱥᱥᱚ ᱫᱚ ᱟᱞᱤ ᱟᱛᱮ ᱫᱚ ᱪᱮᱜ ᱫᱟᱨᱮ? ᱫᱟᱨᱮ ᱥᱮ ᱥᱟᱠᱟᱢ ᱠᱚ ᱥᱟᱜᱮᱱᱚᱜ ᱠᱟᱱᱟ ᱮᱵᱚᱝ ᱵᱟᱦᱟ ᱠᱚ ᱦᱟᱞᱮ ᱦᱟᱞᱮ ᱨᱟᱠᱟᱵ ᱦᱤᱡᱩᱜ ᱠᱟᱱᱟ᱾ ᱚᱱᱮ ᱚᱱᱟ ᱠᱚᱵᱚᱱ ᱵᱚᱸᱜᱟ ᱵᱩᱨᱩᱭᱟ᱾
ᱦᱳᱭ ᱦᱳᱭ ᱦᱳᱭ ᱦᱳᱭ
ᱚᱱᱮ ᱚᱱᱟ ᱠᱷᱚᱱ ᱵᱚᱸᱜᱟ ᱵᱩᱨᱩᱭ ᱛᱮᱜᱮ ᱟᱵᱚ ᱫᱚ ᱱᱚᱣᱟ ᱫᱚ ᱵᱟᱦᱟ ᱯᱚᱨᱚᱵᱽ ᱵᱚᱱ ᱢᱟᱱᱟᱣᱮᱫ ᱠᱟᱱᱟ
ᱟᱪᱪᱷᱟ ᱦᱳᱭ
ᱦᱳᱭ ᱛᱚ ᱱᱤᱛᱚᱜ ᱟᱹᱞᱤᱧᱟᱜ ᱛᱮᱥᱟᱨ ᱨᱮ ᱠᱩᱠᱞᱤ ᱡᱮ ᱟᱵᱚ ᱥᱚᱢᱟᱡᱽ ᱞᱟᱦᱟᱛᱮ ᱡᱮᱢᱚᱱ ᱧᱮᱞᱚᱜ ᱠᱟᱱ ᱛᱟᱦᱮᱸᱫ ᱡᱮ
ᱦᱮᱸ
ᱟᱹᱰᱤ ᱜᱮ ᱨᱟᱹᱥᱠᱟᱹᱭᱮᱫ ᱛᱟᱦᱮᱸᱫ ᱵᱚᱱ ᱴᱟᱢᱟᱠ ᱛᱩᱢᱫᱟᱹᱜ ᱟᱛᱮᱫ ᱟᱨ ᱱᱤᱛᱚᱜ ᱫᱚ ᱠᱷᱟᱱ ᱵᱚᱠᱥ ᱢᱟᱭᱤᱠ ᱟᱛᱮᱫ ᱵᱚᱱ ᱨᱟᱹᱥᱠᱟᱹᱭᱮᱫ ᱠᱟᱱᱟ ᱟᱵᱮᱱ ᱱᱚᱰᱮ ᱚᱠᱟᱴᱟᱜ ᱢᱚᱛᱟᱢᱚᱛ ᱵᱮᱱ ᱮᱢᱟᱜᱼᱟ ᱵᱚᱠᱥ ᱢᱟᱭᱤᱠ ᱥᱮ ᱴᱟᱢᱟᱠ ᱛᱩᱢᱫᱟᱹᱜ ᱟᱛᱮᱫ
ᱟᱪᱪᱷᱟ ᱱᱚᱣᱟ ᱢᱟ ᱟᱹᱰᱤ ᱡᱚᱛᱷᱟᱛ ᱠᱩᱠᱞᱤ ᱵᱮᱱ ᱫᱚᱦᱚ ᱠᱮᱫᱟ ᱱᱚᱣᱟ ᱠᱩᱠᱞᱤ ᱨᱮᱱᱟᱜ ᱛᱮᱞᱟ ᱞᱮᱠᱟᱛᱮ ᱡᱩᱫᱤ ᱵᱤᱱ ᱧᱮᱞᱟ ᱟᱵᱤᱱ ᱟᱹᱞᱤᱧ ᱞᱤᱧ ᱞᱟᱹᱭ ᱟᱵᱤᱱ ᱠᱟᱱᱟ ᱡᱮ ᱞᱟᱦᱟ ᱯᱟᱹᱦᱤᱞ ᱡᱟᱦᱟᱸ ᱦᱟᱯᱲᱟᱢ ᱠᱚᱠᱚ ᱥᱤᱨᱡᱟᱹ ᱦᱚ ᱦᱚᱴᱚ ᱟᱠᱟᱫᱟ ᱦᱚᱴᱚ ᱢᱟᱱᱮ ᱱᱤᱛ ᱫᱷᱟᱹᱵᱤᱡ ᱪᱟᱹᱞᱩ ᱢᱮᱱᱟᱜ ᱜᱮᱭᱟ ᱡᱟᱦᱟᱸ ᱫᱚ ᱵᱟᱦᱟ ᱯᱚᱨᱚᱵᱽ ᱨᱮᱱᱟᱜ ᱡᱟᱦᱟᱸ ᱵᱟᱥᱠᱮ ᱢᱟᱦᱟ ᱨᱮ ᱠᱤᱢᱵᱟ ᱵᱟᱦᱟ ᱵᱚᱸᱜᱟ ᱵᱩᱨᱩ ᱚᱠᱛᱚ ᱨᱮᱦᱚᱸ ᱡᱟᱦᱟᱸ ᱠᱚ ᱵᱮᱵᱚᱦᱟᱨ ᱠᱟᱱ ᱛᱟᱦᱮᱸ ᱨᱩ ᱥᱟᱰᱮ ᱨᱮ ᱚᱱᱟ ᱫᱚ ᱦᱟᱜ ᱴᱟᱢᱟᱠ ᱛᱩᱢᱫᱟᱜ ᱨᱮᱜᱽᱲᱟ ᱠᱚ ᱠᱚ ᱵᱮᱵᱚᱦᱟᱨᱮᱫ ᱠᱟᱱ ᱛᱟᱦᱮᱸ ᱠᱟᱱᱟ ᱴᱷᱤᱠ ᱜᱮᱭᱟ ᱢᱮᱱᱠᱷᱟᱱ ᱱᱤᱛᱚᱜ ᱪᱮᱫ ᱪᱮᱠᱟ ᱠᱟᱱᱟ ᱚᱱᱟ ᱫᱚ ᱯᱩᱨᱟᱹ ᱢᱟᱱᱮ ᱵᱷᱮᱜᱟᱨ ᱩᱛᱟᱹᱨ ᱟᱠᱟᱱᱟ ᱟᱹᱨᱩ ᱯᱷᱮᱨᱟᱣ ᱟᱠᱟᱱᱟ ᱱᱟᱦᱟᱜ ᱨᱮᱫᱚ ᱧᱮᱞᱚᱜ ᱠᱟᱱᱟ ᱚᱱᱟ ᱡᱮ ᱢᱟᱱᱮ ᱴᱟᱢᱟᱠ ᱛᱩᱢᱫᱟᱜ ᱵᱟᱵᱚᱛ ᱟᱵᱤᱱ ᱡᱟᱦᱟᱸ ᱵᱤᱱ ᱞᱟᱹᱭ ᱠᱮᱜᱼᱟ ᱰᱤᱡᱮ ᱢᱚᱜᱽ ᱵᱚᱠᱥ ᱢᱟᱭᱤᱠ ᱠᱚᱠᱚ ᱟᱹᱜᱩ ᱥᱮᱴᱮᱨᱮᱜᱼᱟ ᱢᱮᱱᱠᱷᱟᱱ ᱱᱚᱣᱟ ᱫᱚ ᱮᱠᱪᱩᱭᱮᱞᱤ ᱱᱚᱣᱟ ᱫᱚ ᱤᱧ ᱫᱩᱧ ᱢᱚᱱᱮᱭᱟ ᱱᱚᱣᱟ ᱫᱚ ᱟᱹᱞᱤᱧᱟᱜ ᱢᱚᱱᱮ ᱛᱮᱫᱚ ᱮᱠᱫᱚᱢ ᱜᱮ ᱵᱟᱝ ᱴᱷᱤᱠ ᱢᱟᱱᱮ ᱡᱟᱦᱟᱸ ᱯᱟᱹᱦᱤᱞ ᱥᱮ ᱦᱟᱯᱲᱟᱢ ᱠᱚᱠᱚ ᱥᱤᱨᱡᱟᱹᱣ ᱦᱚᱴᱚ ᱠᱟᱜᱼᱟ ᱚᱱᱟ ᱠᱚᱜᱮ ᱫᱚᱦᱚ ᱫᱚ ᱞᱟᱹᱠᱛᱤ ᱠᱟᱱᱟ ᱴᱷᱤᱠ ᱜᱮᱭᱟ ᱢᱮᱱᱠᱷᱟᱱ ᱱᱤᱛᱚᱜ ᱟᱜ ᱡᱟᱦᱟᱸ ᱱᱚᱣᱟ ᱰᱤᱡᱮ ᱵᱟᱭᱤᱠ ᱢᱟᱭᱤᱠ ᱵᱚᱠᱥ ᱠᱚᱫᱚ ᱟᱵᱚᱱᱟᱜ ᱫᱚ ᱵᱟᱝ ᱠᱟᱱᱟ ᱴᱷᱤᱠ ᱜᱮᱭᱟ ᱱᱚᱣᱟ ᱫᱚ ᱮᱴᱟᱜ ᱪᱷᱟᱹᱛᱤᱠ ᱠᱚᱣᱟᱜ ᱠᱟᱱᱟ ᱱᱚᱣᱟ ᱨᱮᱫᱚ ᱮᱠᱪᱩᱭᱮᱞᱤ ᱤᱧ ᱫᱩᱧ ᱢᱚᱱᱮᱭᱟ ᱢᱟᱱᱮ ᱥᱟᱯᱚᱨᱴ ᱫᱚ ᱵᱟᱹᱧ ᱥᱟᱯᱚᱨᱴᱟᱜ ᱠᱟᱱᱟ ᱠᱟᱱᱟ ᱮᱠᱫᱚᱢ ᱱᱚᱣᱟ ᱫᱚ ᱮᱠᱫᱚᱢ ᱟᱹᱰᱤ ᱵᱟᱹᱲᱤᱡ ᱢᱤᱫᱴᱮᱱ ᱢᱮᱫ ᱛᱮ ᱧᱮᱞᱚᱜᱚᱜ ᱠᱟᱱᱟ
ᱦᱳᱭ ᱦᱳᱭ ᱛᱚ ᱱᱚᱜᱼᱱᱟ ᱜᱮ ᱟᱵᱮᱱ ᱴᱷᱮᱱ ᱠᱩᱠᱞᱤ ᱥᱮ ᱵᱟᱰᱟᱭ ᱥᱟᱱᱟᱭᱮᱫ ᱞᱤᱧ ᱛᱟᱦᱮᱸᱫ ᱡᱮ ᱞᱟᱦᱟ ᱛᱮᱱᱟᱜ ᱟᱨ ᱱᱤᱛᱳᱜ ᱟᱜ ᱡᱟᱦᱟᱸ ᱟᱵᱚᱣᱟᱜ ᱟᱹᱨᱩ ᱯᱷᱮᱨᱟᱜ ᱠᱟᱱᱟ ᱴᱟᱢᱟᱠ ᱛᱩᱢᱫᱟᱜ ᱠᱷᱚᱱ ᱵᱚᱠᱥ ᱢᱮᱭᱤᱠ ᱨᱮᱵᱚᱱ ᱪᱟᱞᱟᱜ ᱠᱟᱱᱟ ᱛᱚ ᱟᱵᱮᱱ ᱦᱚᱸ ᱵᱮᱱ ᱵᱩᱡᱽ ᱫᱟᱲᱮᱜ ᱠᱟᱱᱟ ᱟᱹᱞᱤᱧ ᱦᱚᱞᱤᱧ ᱵᱩᱡᱽ ᱫᱟᱲᱮᱜ ᱠᱟᱱᱟ
ᱟᱪᱪᱷᱟ
ᱢᱮᱱ ᱠᱷᱟᱱ ᱱᱚᱣᱟ ᱛᱚ ᱟᱵᱚ ᱴᱮᱠᱟᱣ ᱫᱟᱨᱟᱢ ᱞᱟᱜᱟᱣ ᱵᱚᱱᱟ ᱛᱚ ᱚᱠᱟ ᱞᱮᱠᱟ ᱞᱮᱠᱷᱟᱱ ᱱᱚᱣᱟ ᱵᱚᱱ ᱴᱮᱠᱟᱣ ᱫᱟᱨᱟᱢ ᱫᱟᱲᱮᱭᱟᱜᱼᱟ ᱟᱪᱪᱷᱟ ᱛᱮ ᱠᱟᱹᱴᱤᱡ ᱟᱸᱡᱚᱢ ᱟᱹᱞᱤᱧ ᱵᱮᱱ
ᱟᱪᱪᱷᱟ ᱱᱚᱣᱟ ᱴᱮᱠᱟᱣ ᱫᱟᱨᱟᱢ ᱨᱮᱱᱟᱜ ᱵᱮᱯᱟᱨ ᱡᱩᱫᱤ ᱵᱮᱱ ᱧᱮᱞᱟ ᱱᱤᱛᱚᱜ ᱡᱟᱦᱟᱸ ᱱᱚᱣᱟ ᱠᱚ ᱪᱟᱞᱩ ᱠᱟᱱᱟ ᱡᱮ ᱴᱟᱢᱟᱠ ᱛᱩᱢᱫᱟᱜ ᱵᱚᱫᱚᱞ ᱛᱮ ᱨᱟᱹᱥᱠᱟᱹ ᱠᱤᱝᱵᱟ ᱵᱚᱸᱜᱟ ᱵᱩᱨᱩ ᱠᱚᱨᱮ ᱠᱤᱵᱟ ᱵᱤᱦᱟᱹ ᱵᱟᱞᱟ ᱠᱚᱨᱮ ᱦᱚᱸ ᱡᱩᱫᱤ ᱧᱮᱞᱚᱜ ᱠᱟᱱᱟ ᱡᱮ ᱱᱚ ᱚᱭ ᱵᱚᱠᱥ ᱠᱚᱠᱚ ᱵᱮᱵᱷᱟᱨᱮᱫ ᱠᱟᱱᱟ ᱱᱚᱣᱟ ᱫᱚ ᱟᱵᱚ
ᱦᱮᱸ
ᱯᱨᱚᱛᱷᱚᱢ ᱫᱚ ᱯᱨᱚᱛᱷᱚᱢᱚᱛᱚ ᱡᱩᱫᱤ ᱵᱚᱱ ᱧᱮᱞᱟ ᱟᱫᱚ ᱟᱛᱳ ᱟᱛᱳ ᱨᱮ ᱧᱮᱞ ᱦᱩᱭᱩᱜ ᱛᱟᱵᱚᱱᱟ ᱟᱛᱳ ᱨᱮᱱ ᱡᱟᱦᱟᱸ ᱜᱟᱹᱞᱤᱢ ᱠᱚ ᱠᱟᱱᱟ ᱠᱚ ᱩᱱᱠᱩ ᱟᱛᱮᱜ ᱟᱞᱳᱪᱚᱱᱟ ᱦᱩᱭᱩᱜ ᱛᱟᱵᱚᱱᱟ ᱡᱮ ᱱᱚᱣᱟ ᱫᱚ ᱢᱟᱱᱮ ᱚᱠᱟᱴᱟᱜ ᱵᱟᱹᱲᱤᱡ ᱠᱟᱱᱟ ᱟᱨ ᱚᱠᱟᱴᱟᱜ ᱵᱮᱥ ᱠᱟᱱᱟ ᱚᱱᱟᱴᱟᱜ ᱟᱞᱳᱪᱚᱱᱟ ᱦᱩᱭᱩᱜ ᱛᱟᱵᱚᱱᱟ ᱚᱠᱟᱴᱟᱜ ᱵᱚᱱ ᱥᱟᱯᱳᱴᱟ ᱵᱟᱵᱚᱱ ᱥᱟᱯᱴᱟ ᱚᱱᱠᱟ ᱠᱟᱛᱮᱜ ᱱᱚᱣᱟ ᱫᱚ ᱥᱟᱢᱴᱟᱣ ᱜᱟᱱᱚᱜᱼᱟ ᱚᱱᱮ ᱚᱱᱟ ᱚᱱᱠᱟ ᱜᱟᱞᱢᱟᱨᱟᱣ ᱜᱚᱴᱟ ᱠᱟᱛᱮᱫ ᱟᱱ ᱛᱟᱭᱚᱢ ᱫᱟᱨᱟᱢ ᱨᱮᱱ ᱡᱟᱦᱟᱸ ᱟᱵᱚᱨᱮᱱ ᱯᱤᱲᱦᱤ ᱠᱚᱠᱚ ᱦᱩᱭᱩᱜ ᱠᱟᱱᱟ ᱩᱱᱠᱩ ᱠᱚ ᱮᱸᱰᱮᱠᱷᱟᱱ ᱱᱚᱣᱟ ᱤᱯᱷᱮᱠᱴ ᱵᱟᱝ ᱯᱟᱲᱟᱣ ᱠᱚᱣᱟ ᱟᱨᱠᱤ ᱩᱱᱠᱩ ᱫᱚ ᱵᱟᱠᱚ ᱛᱤᱭᱩᱜ ᱧᱟᱢ ᱵᱩᱡ ᱛ ᱛ ᱡᱮ ᱟ ᱠᱟᱞᱤᱱ ᱱᱚᱣᱟ ᱵᱚᱠᱥ ᱛᱮᱠᱚ ᱨᱟᱹᱥᱠᱟᱹ ᱵᱟᱲᱟᱭᱮᱫ ᱠᱟᱱ ᱛᱟᱦᱮᱸ ᱠᱟᱱᱟ ᱱᱚᱣᱟ ᱫᱚ ᱮᱠᱪᱩᱭᱮᱞᱤ ᱟᱵᱚ ᱟᱞᱳᱪᱚᱱᱟ ᱢᱚᱫᱽᱫᱷᱮ ᱨᱮ ᱠᱤᱝᱵᱟ ᱱᱮᱛᱟᱨ ᱢᱟ ᱚᱱᱮ ᱚᱱᱞᱟᱭᱤᱱ ᱯᱟᱥᱱᱟᱣ ᱛᱟᱞᱟᱛᱮ ᱠᱷᱚᱵᱚᱨ ᱠᱚ ᱪᱷᱩᱲᱭᱟᱹᱣ ᱦᱩᱭᱩᱜ ᱛᱟᱵᱚᱱᱟ ᱡᱮ ᱰᱤᱡᱮ ᱵᱚᱠᱥ ᱢᱟᱭᱤᱠ ᱫᱚ ᱟᱵᱚᱣᱟᱜ ᱥᱟᱶᱛᱟ ᱛᱟᱞᱟᱨᱮ ᱵᱟᱝ ᱛᱟᱦᱮᱸ ᱠᱟᱱᱟ ᱟᱨ ᱡᱮᱢᱚᱱ ᱟᱞᱚ ᱛᱟᱦᱮᱱ ᱢᱟᱹ ᱱᱤᱛᱚᱜ ᱡᱟᱦᱟᱸ ᱥᱚᱲᱚ ᱵᱚᱞᱚ ᱟᱠᱟᱱᱟ ᱢᱮᱱᱠᱷᱟᱱ ᱚᱱᱟ ᱠᱚᱦᱚᱸ ᱮᱠᱟᱞᱛᱮ ᱵᱚᱱᱫ ᱞᱟᱹᱠᱛᱤᱭᱟ ᱢᱮᱱᱛᱮ ᱢᱚᱱᱮᱭᱟ ᱤᱧ
ᱦᱳᱭ ᱮᱠᱫᱚᱢ ᱟᱹᱞᱤᱧᱟᱜ ᱢᱚᱱᱮ ᱨᱮᱦᱚᱸ ᱚᱱᱠᱟᱜ ᱜᱮ ᱡᱮ ᱚᱱᱟ ᱫᱚᱠᱷᱟᱱ ᱟᱵᱚ ᱠᱚᱦᱚᱸ ᱵᱩᱡᱷᱟᱹᱣ ᱞᱟᱜᱟᱣ ᱵᱚᱱᱟ ᱡᱮ ᱟᱵᱚᱣᱟᱜ ᱫᱚᱠᱷᱟᱱ ᱴᱟᱢᱟᱠ ᱛᱩᱢᱫᱟᱹᱜ ᱫᱚ ᱯᱟᱹᱦᱤᱞ ᱠᱷᱚᱱ ᱦᱮᱡ ᱟᱠᱟᱱᱟᱹ ᱥᱮ ᱵᱟᱝ ᱟᱵᱚᱣᱟᱜ ᱵᱚᱸᱜᱟ ᱵᱩᱨᱩ ᱥᱮ ᱡᱟᱦᱟᱱᱟᱜ ᱚᱱᱠᱟᱱᱟᱜ ᱠᱟᱹᱢᱤ ᱠᱚ ᱢᱮᱱᱟᱜᱼᱟ ᱵᱚᱸᱜᱟ ᱵᱨ ᱥᱟᱶ ᱥᱟᱶᱛᱮ ᱵᱟᱯᱞᱟ ᱫᱚᱝ ᱞᱟᱜᱽᱲᱮ ᱚᱱᱟ ᱠᱚᱨᱮ ᱫᱚ ᱟᱵᱚ ᱫᱚ ᱡᱟᱛᱮ ᱴᱟᱢᱟᱠ ᱛᱩᱢᱫᱟ. ᱛᱮᱜᱮ ᱵᱚᱱ ᱨᱟᱹᱥᱠᱟᱹᱭ ᱢᱟ
ᱦᱳᱭ ᱦᱳᱭ ᱦᱳᱭ ᱦᱳᱭ ᱮᱠᱫᱚᱢ ᱮᱠᱫᱚᱢ ᱱᱚᱣᱟᱣᱟᱜ ᱜᱮ ᱞᱟᱹᱠᱛᱤ ᱠᱟᱱᱟ ᱡᱮ ᱵᱟᱝᱠᱷᱟᱱ ᱱᱚᱣᱟ ᱡᱟᱦᱟᱸ ᱱᱤᱛᱚᱜ ᱥᱤᱪᱩᱭᱮᱥᱚᱱ ᱥᱮᱴᱮᱨ ᱠᱟᱱᱟ
ᱦᱳᱭᱼᱦᱳᱭ
ᱱᱤᱭᱟᱹ ᱯᱚᱨᱮᱨ ᱡᱮᱱᱟᱨᱮ ᱥᱟᱨ ᱠᱚᱫ ᱩᱱᱠᱩ ᱫᱚ ᱴᱟᱢᱟᱠ ᱛᱩᱢᱫᱟᱜ ᱫᱚ ᱮᱠᱫᱚᱢ ᱢᱟᱱᱮ ᱵᱟᱠᱚ ᱴᱷᱟᱹᱣᱠᱟᱹᱭᱟ ᱡᱮ ᱱᱚᱣᱟ ᱫᱚ ᱪᱮᱫ ᱠᱟᱱᱟ ᱢᱮᱱᱛᱮ ᱩᱱᱠᱩ ᱫᱚ ᱚᱱᱟ ᱢᱟᱭᱤᱠ ᱵᱚᱠᱥ ᱨᱮᱜᱮ ᱠᱚ ᱴᱷᱟᱹᱣᱠᱟᱹᱜᱼᱟ ᱡᱷᱚᱛᱚ ᱠᱤᱪᱷᱩ ᱚᱱᱟ ᱛᱮᱜᱮ ᱠᱚ ᱥᱟᱨᱟᱣᱟ ᱠᱟᱹᱢᱤ ᱦᱚᱨᱟ ᱠᱚ ᱢᱮᱱᱠᱷᱟᱱ ᱱᱚᱣᱟ ᱴᱟᱢᱟᱠ ᱛᱩᱢᱫᱟᱜ ᱨᱮᱱᱟᱜ ᱵᱷᱮᱞᱩ ᱫᱚ ᱵᱟᱹᱭ ᱵᱟᱹᱭᱛᱮ ᱟᱠᱚ ᱛᱟᱞᱟᱨᱮ ᱢᱩᱪᱟᱹᱫ ᱤᱫᱤᱭᱟ ᱢᱟᱱᱮ ᱢᱤᱫ ᱠᱟᱞᱤᱱ ᱵᱤᱞᱩᱯᱛᱚ ᱩᱛᱩᱨᱚᱜ ᱟ ᱵᱟᱝ ᱛᱟᱦᱮᱱᱟᱹ
ᱮᱠᱫᱚᱢ ᱮᱠᱫᱚᱢ ᱮᱠᱫᱚᱢ ᱟᱹᱰᱤ ᱟᱹᱰᱤ ᱥᱟᱨᱦᱟᱣ ᱜᱚᱝᱠᱮ ᱦᱩᱰᱤᱧ ᱢᱟᱪᱷᱟ ᱜᱟᱯᱟᱞᱢᱟᱨᱟᱣ ᱨᱮ ᱡᱚᱲᱟᱣ ᱛᱟᱦᱮᱱ ᱞᱟᱹᱜᱤᱫ ᱚᱠᱛᱚ ᱠᱚ ᱡᱩᱫᱤ ᱧᱟᱯᱟᱢᱚᱜ ᱠᱷᱟᱱ ᱟᱨᱚ ᱦᱟᱸᱜ ᱱᱚᱝᱠᱟ ᱜᱮ ᱜᱟᱯᱟᱞᱢᱟᱨᱟᱣ ᱦᱩᱭᱩᱜᱼᱟ
ᱦᱳᱭ ᱦᱳᱭ ᱱᱚᱝᱠᱟ ᱜᱮ ᱟᱭᱢᱟ ᱠᱩᱠᱞᱤ ᱠᱚᱫᱚ ᱢᱟ ᱱᱚᱝᱠᱟ ᱜᱟᱞᱢᱟᱨᱟᱣ ᱛᱟᱞᱟ ᱛᱮᱜᱮ ᱥᱚᱞᱦᱮ ᱤᱫᱤᱭᱟ ᱱᱚᱝᱠᱟ ᱛᱟᱭᱚᱢ ᱫᱟᱨᱟᱢ ᱟᱨᱦᱚᱸ ᱧᱟᱯᱟᱢ ᱞᱮᱱᱠᱷᱟᱱ ᱨᱚᱯᱚᱲ ᱦᱩᱭᱩᱜᱼᱟ ᱦ ᱠᱩᱠᱞᱤ ᱠᱚ ᱦᱮᱸ
ᱮᱠᱫᱚᱢ ᱮᱠᱫᱚᱢ ᱴᱷᱤᱠ ᱜᱮᱭᱟ ᱛᱟᱦᱚᱞᱮ ᱜᱚᱝᱠᱮ ᱢᱟᱹ
ᱦᱳᱭ ᱢᱟ